ᱦᱮᱞᱳ, ᱦᱮᱸ, ᱦᱮᱸ ᱟᱸᱡᱚᱢᱚᱜ ᱠᱟᱱᱟ᱾ ᱟᱨ ᱪᱤᱜ ᱪᱮᱜ ᱥᱟᱰᱮ ᱠᱟᱱᱟ ᱦᱚᱭ ᱠᱚᱥᱮ ᱪᱮᱜ ᱠᱚ ᱥᱟᱰᱮ ᱠᱟᱱ ᱫᱚ,
ᱪᱤᱜᱠᱟ ᱢᱟᱱᱮ ᱨᱚᱲ ᱟᱸᱡᱚᱢᱚᱜ ᱠᱟᱱᱟ ᱚᱱᱟ ᱥᱟᱶᱛᱮ ᱪᱮᱜ ᱠᱚ ᱟᱨᱠᱤ ᱢᱟᱱᱮ ᱚᱱᱟ ᱥᱟᱭᱤᱰ ᱨᱮᱱᱟᱜ ᱠᱚ ᱥᱟᱰᱮ ᱠᱟᱱᱟ᱾
ᱵᱟ
ᱚ ᱦᱮᱸᱛᱚ ᱪᱮᱜ ᱮᱢ ᱪᱤᱠᱟᱭᱼᱟ ᱱᱤᱛᱚᱜ ᱫᱚ?
ᱪᱤᱠᱟᱹ ᱦᱚᱸ ᱵᱟᱝᱜᱮ ᱚᱲᱟᱜ ᱚᱲᱟᱜ ᱨᱮᱜᱮ ᱟᱯᱟᱛᱚᱛᱚ, ᱾ ᱦᱮᱸ ᱢᱟᱴᱷ ᱥᱮᱜ ᱪᱟᱞᱟᱣ ᱦᱩᱭ ᱞᱮᱱᱟ ᱢᱟᱴᱷ ᱠᱷᱚᱱ ᱱᱤᱛ ᱜᱤᱧ ᱦᱮᱜ ᱮᱱᱟ᱾
ᱚ,
ᱦᱮᱸᱛᱚ,
ᱛᱟᱞᱦᱮ ᱤᱧ ᱫᱚ ᱫᱩᱲᱩᱵ ᱠᱟᱹᱱᱟᱹᱧ ᱱᱤᱛᱳᱜ ᱫᱚ᱾
ᱮᱠᱟᱭ ᱜᱮ ᱢᱮᱱᱟᱢᱟ?
ᱤᱧ ᱚᱲᱟᱜ ᱨᱮᱜᱮ ᱢᱮᱱᱟᱜ ᱠᱟᱫᱤᱧᱟ᱾
ᱟᱪᱪᱷᱟ, ᱟᱪᱪᱷᱟ, ᱟᱪᱪᱷᱟ,
ᱛᱟᱦᱞᱮ ᱟᱯᱮᱥᱮᱱ ᱫᱚ ᱫᱟᱜ ᱮ ᱫᱟᱜ ᱠᱮᱜ-ᱟᱭ ᱛᱮᱦᱮᱧᱚᱜ ᱥᱮ ᱵᱟᱝᱜᱮ?
ᱛᱮᱦᱮᱧ ᱫᱚ ᱵᱟᱭ ᱫᱟᱜ ᱟᱠᱟᱫᱟ᱾
ᱚ,
ᱨᱤᱢᱤᱞ ᱨᱤᱢᱤᱞ ᱫᱚᱦᱚ ᱞᱮᱫᱟᱭ ᱠᱤᱱᱛᱩ ᱟᱫᱚ ᱢᱚᱱᱮ ᱦᱩᱭ ᱞᱮᱱᱟ ᱫᱟᱜ-ᱟᱭ ᱟᱫᱚ ᱵᱟᱭ ᱫᱟᱜ ᱟᱠᱟᱫᱟ ᱛᱮᱦᱮᱧ ᱫᱚ᱾
ᱟᱨ ᱱᱤᱛᱚᱜ ᱦᱚᱸᱛᱚ ᱤᱯᱤᱞ ᱠᱚᱠᱚ ᱨᱟᱠᱟᱜ ᱟᱠᱟᱱᱟ ᱟᱫᱚ ᱦᱳᱭᱛᱚ ᱛᱮᱦᱮᱧ ᱫᱚ ᱫᱟᱜᱟᱭ ᱥᱮ ᱵᱟᱝ ᱦᱟᱸᱜ᱾
ᱦᱮᱸᱛᱚ ᱟᱞᱮ ᱥᱮᱱ ᱢᱟ ᱨᱤᱢᱤᱞᱮ ᱨᱟᱠᱟᱵ ᱟᱠᱟᱫ ᱱᱤᱛᱳᱜ ᱫᱚ᱾
ᱨᱤᱢᱤᱞ ᱮ ᱨᱟᱠᱟᱜ ᱟᱠᱟᱫᱟ?
ᱦᱮᱸ, ᱨᱤᱢᱤᱞ ᱠᱟᱫᱟᱭ ᱢᱚᱱᱮ ᱦᱩᱭᱩᱜ ᱠᱟᱱᱟ ᱫᱟᱜᱟᱭ ᱦᱟᱸᱜ ᱠᱷᱟᱱ᱾
ᱮ ᱵᱟᱵᱟ ᱨᱮ ᱱᱟᱹᱱᱫᱤ ᱛᱮᱜ ᱢᱟᱱᱮ ᱤᱯᱤᱞ ᱠᱚ ᱧᱮᱞᱚᱜ ᱠᱟᱱᱟ ᱰᱷᱟᱹᱨ ᱜᱮᱛᱚ ᱟᱫᱚ ᱫᱟᱜ ᱞᱮᱠᱟ ᱫᱚ ᱚᱝᱠᱟ ᱵᱟᱝ ᱵᱩᱡᱷᱟᱹᱜ ᱠᱟᱱᱟ᱾
ᱦᱮᱸ ᱮᱱᱛᱚ᱾
ᱦᱮᱸ, ᱛᱟᱦᱚᱞᱮ ᱚᱲᱟᱜ ᱠᱚᱨᱮ ᱫᱚ ᱫᱟᱠᱟ ᱠᱚ ᱤᱥᱤᱱ ᱦᱩᱭ ᱱᱟ ᱥᱮ ᱵᱟᱝ ᱜᱮ?
ᱦᱩᱸ, ᱫᱟᱠᱟ ᱠᱚᱫᱚ ᱤᱥᱤᱱ ᱦᱩᱭ ᱠᱟᱱᱟ᱾
ᱟᱪᱪᱷᱟ,
ᱟᱯᱮ ᱫᱚᱯᱮ ᱤᱥᱤᱱ ᱵᱟᱲᱟ ᱠᱮᱜᱼᱟ ᱥᱮ ᱟᱹᱣᱨᱤ?
ᱚᱸ ᱟᱞᱮ ᱫᱚ ᱮᱠᱷᱚᱱᱳ ᱟᱹᱣᱨᱤᱜᱼᱟ᱾ ᱫᱮᱨᱤᱜ ᱫᱮᱨᱤ ᱫᱮᱨᱤ ᱜᱮᱛᱟᱞᱮᱭᱟ ᱟᱞᱮᱭᱟᱜ ᱫᱚ᱾
ᱚ, ᱦᱮᱸ ᱛᱚ᱾
ᱱᱚᱴᱟ ᱥᱟᱲᱮ ᱱᱚᱴᱟ ᱵᱟᱡᱟᱜᱼᱟ ᱫᱟᱠᱟ ᱠᱚ ᱩᱛᱩ ᱠᱚ ᱤᱥᱤᱱ ᱜᱚᱫᱚᱜ ᱛᱮ᱾
ᱦᱮᱸ ᱛᱚ, ᱛᱟᱞᱦᱮ ᱟᱯᱮ ᱥᱮ ᱥᱮᱱ ᱫᱚ ᱚᱝᱠᱟ ᱥᱩᱵᱡᱤ ᱪᱟᱥ ᱠᱚᱫᱚ ᱦᱩᱭᱩᱜ ᱜᱮᱭᱟ ᱥᱮ ᱵᱟᱝ ᱜᱮ ᱩᱛᱩ ᱩᱛᱩ ᱵᱟᱲᱟ ᱞᱟᱹᱜᱤᱫ?
ᱦᱮᱸ, ᱦᱮᱸ, ᱩᱛᱩ ᱵᱟᱲᱟ ᱞᱟᱹᱜᱤᱫ ᱦᱮᱸ ᱪᱟ ᱪᱟᱥ ᱫᱚ ᱢᱟᱱᱮ ᱡᱷᱚᱛᱚ ᱫᱚ ᱵᱟᱠᱚ ᱠᱚᱨᱟᱣ ᱜᱮᱭᱟ ᱛᱚ᱾ ᱢᱟᱱᱮ ᱛᱤᱱᱟᱹᱜ ᱜᱟᱱ ᱩᱸ ᱠᱚᱢ ᱜᱮᱠᱚ ᱠᱚᱨᱟᱣ ᱜᱮᱭᱟ ᱟᱨᱠᱤ ᱚᱲᱟᱜ ᱨᱮ ᱠᱚᱨᱟᱣ ᱦᱩᱭᱩᱜ ᱜᱮᱭᱟ᱾ ᱟᱨ ᱯᱟᱸᱪ ᱪᱷᱚᱴᱤ ᱚᱲᱟᱜ ᱚᱝᱠᱚ ᱠᱚ ᱠᱚᱨᱟᱣ ᱜᱮᱭᱟ᱾ ᱢᱟᱱᱮ ᱩᱛᱩ ᱡᱚᱢ ᱞᱮᱠᱟ ᱟᱨ ᱚᱱᱠᱟ ᱟᱨᱠᱤ ᱢᱟᱱᱮ ᱟᱠᱷᱨᱤᱧ ᱟᱠᱷᱨᱤᱧ ᱞᱟᱹᱜᱤᱫ ᱦᱚᱸᱠᱚ ᱠᱚᱨᱟᱣ ᱜᱮᱭᱟ ᱠᱟᱹᱴᱤᱡ᱾
ᱦᱮᱸ ᱛᱚ, ᱟᱞᱮ ᱥᱮᱱ ᱦᱚᱸ ᱚᱝᱠᱟ ᱜᱮ ᱪᱟᱥ ᱦᱩᱭᱩᱜ ᱜᱮᱭᱟ ᱱᱤᱭᱟᱹ ᱜᱷᱟᱹᱲᱤᱡ ᱫᱚ᱾ ᱢᱟᱱᱮ ᱡᱚᱛᱚ ᱦᱚᱲ ᱫᱚ ᱟᱞᱮ ᱥᱮᱱ ᱫᱚ ᱟᱠᱷᱨᱤᱧ ᱞᱟᱹᱜᱤᱫ ᱫᱚ ᱩᱱᱟᱹᱜ ᱫᱚ ᱵᱟᱝ ᱠᱚ ᱪᱟᱥᱟ ᱥᱩᱫᱩ ᱩᱛ ᱛᱩ ᱡᱚᱢ ᱞᱮᱠᱟ ᱜᱮ ᱪᱟᱥᱵᱟᱥ ᱦᱩᱭᱩᱜ, ᱪᱟᱥᱵᱟᱥ ᱟᱠᱚ ᱵᱟᱲᱜᱮ ᱠᱚᱨᱮ ᱠᱚ ᱨᱚᱦᱚᱭ ᱵᱟᱲᱟ ᱠᱟᱜᱼᱟ᱾
ᱟᱪᱪᱷᱟ, ᱟᱪᱪᱷᱟ, ᱵᱟᱲᱜᱮ ᱠᱚᱨᱮ ᱜᱮ ᱵᱟᱝ᱾ ᱟᱸ ᱟᱞᱮᱥᱮ ᱫᱚ ᱢᱟᱱᱮ ᱥᱮᱨᱚᱠᱚᱢ ᱫᱚ ᱪᱮᱫ ᱠᱚ ᱪᱟᱥᱟ ᱢᱟᱱᱮ ᱨᱚᱦᱚᱭ ᱞᱟᱹᱜᱤᱫ ᱟᱸ ᱨᱚᱦᱚᱭ ᱟᱠᱚ ᱟᱠᱷᱨᱤᱧ ᱞᱟᱹᱜᱤᱫ ᱱᱤᱡᱟᱹ ᱢᱟᱱᱮ
ᱚ,
ᱠᱟᱞᱞᱟ, ᱟᱨ ᱠᱟᱞᱞᱟ ᱠᱚ ᱟᱨ ᱚᱱᱟ ᱠᱚᱨᱚᱞᱟ ᱠᱚ ᱞᱟᱹᱭ ᱫᱚ᱾
ᱮᱸ, ᱤᱱᱟᱹ ᱤᱱᱟᱹ ᱜᱮ ᱟᱨ ᱪᱮ ᱟᱠᱷᱨᱤᱧ ᱞᱟᱹᱜᱤᱫ ᱟᱨ
ᱚᱸ᱾
ᱦᱩᱸ ᱦᱩᱸ ᱦᱩᱸ᱾
ᱪᱤᱱᱛᱟᱹ ᱛᱟᱞᱦᱮ ᱦᱚᱸᱜᱼᱚᱭ ᱛᱚ ᱧᱮᱞ ᱧᱮᱞ ᱛᱮ ᱫᱟᱥᱟᱸᱭ ᱵᱚᱸᱜᱟ ᱵᱚᱞᱚᱭᱱᱟ ᱟᱯᱮ ᱥᱮᱱ ᱫᱚ ᱫᱟᱥᱟᱭ ᱮᱱᱮᱡ ᱥᱮᱨᱮᱧ ᱠᱚᱫᱚ ᱦᱩᱭᱩᱜ ᱜᱮᱭᱟ ᱥᱮ ᱵᱟᱝ ᱜᱮ?
ᱦᱮᱸ ᱦᱳᱭᱳᱜ ᱜᱮᱭᱟ ᱦᱩᱭ ᱫᱚ
ᱪᱮᱫ ᱞᱮᱠᱟ ᱦᱩᱭᱩᱜᱼᱟ, ᱛᱤᱥ ᱯᱮ ᱫᱟᱥᱟᱭᱚᱜ ᱛᱤᱥ ᱯᱮ ᱢᱟᱱᱮ ᱫᱟᱥᱟᱭ ᱮᱱᱮᱡ ᱥᱮᱨᱮᱧ ᱮᱛᱚᱦᱚᱵᱚᱜᱼᱟ? ᱟᱞᱮ ᱥᱮᱱ ᱫᱚ ᱡᱮᱢᱚᱱ ᱫᱟᱥ ᱥᱟᱭ ᱵᱚᱸᱜᱟ ᱨᱮᱱᱟᱜ ᱢᱟᱱᱮ ᱢᱚᱬᱮ ᱢᱟᱦᱟ ᱦᱟᱹᱵᱤᱡ ᱢᱚᱬᱮᱦᱟ ᱢᱚᱬᱮ ᱢᱟᱦᱟ ᱦᱤᱞᱳᱜ ᱮ ᱮᱛᱚᱦᱚᱵᱚᱜ-ᱟ ᱟᱯᱮ ᱥᱮᱱ ᱫᱚ ᱚᱠᱟ ᱞᱮᱠᱟ ᱠᱚ ᱮᱛᱚᱦᱚᱵᱟ ᱫᱟᱸᱥᱟᱭ ᱮᱱᱮᱡ ᱥᱮᱨᱮᱧ ᱫᱚ?
ᱦᱮᱸ ᱚᱝᱠᱟ ᱢᱟᱱᱮ ᱫᱟᱸᱥᱟᱭ ᱵᱚᱸᱜᱟ ᱢᱟᱱᱮ ᱚᱝᱠᱟ ᱫᱚᱥ ᱛᱟᱨᱤᱠᱷ ᱥᱮᱫ ᱠᱷᱚᱱᱟᱜ ᱟᱨᱠᱤ᱾
ᱢᱟᱱᱮ ᱢᱚᱬᱮ ᱢᱟᱦᱟ ᱠᱷᱚᱱ ᱜᱮ ᱟᱫᱚ ᱢᱟᱱᱮ ᱩᱱᱟᱹᱜ ᱞᱚᱜᱚᱱ ᱫᱚ ᱵᱟᱠᱚ ᱩᱰᱩᱠᱚᱜ ᱜᱮᱭᱟ ᱢᱟᱱᱮ, ᱫᱚᱥ ᱛᱟᱹᱨᱤᱠᱷ ᱦᱩᱭ ᱜᱚᱫᱚᱜᱼᱟ ᱟᱨᱠᱤ ᱩᱰᱩᱜ ᱛᱮ᱾
ᱚ ᱦᱮᱸ ᱛᱚ᱾ ᱟᱞᱮ ᱥᱮᱱ ᱫᱚ ᱡᱮᱢᱚᱱ ᱢᱚᱱᱮ ᱢᱚᱬᱮ ᱢᱟᱦᱟ ᱯᱚᱨᱮ, ᱢᱟᱱᱮ ᱢᱚᱬᱮ ᱢᱟᱦᱟ ᱛᱚ ᱵᱟᱫᱟᱜ-ᱟ ᱟᱠᱚ ᱢᱚᱬᱮ ᱢᱟᱦᱟ ᱯᱚᱨᱮ ᱟᱛᱳ ᱨᱮᱠᱚ ᱮᱱᱮᱡᱼᱟ, ᱵᱟᱨ ᱫᱤᱱ ᱛᱷᱮᱠᱮ ᱢᱟᱱᱮ ᱯᱮ ᱫᱤᱱ ᱠᱚ ᱮᱱᱮᱡᱼᱟ ᱟᱛᱳ ᱨᱮ, ᱟᱨ ᱯᱮ ᱫᱤᱱ ᱯᱚᱨᱮ ᱮᱱᱮᱡ ᱯᱚᱨᱮ ᱟᱫᱚ ᱮᱴᱟᱜ ᱟᱹᱛᱳ ᱟᱹᱛᱳ ᱠᱚ ᱥᱮᱱᱚᱜᱼᱟ᱾ ᱟᱨ ᱟᱞᱮ ᱥᱮᱱ ᱫᱚ ᱢᱟᱱᱮ ᱯᱩᱨᱟᱹ ᱫᱟᱥᱟᱭ ᱵᱚᱸᱜᱟ ᱜᱮ ᱫᱟᱸᱟᱭ ᱮᱱᱮᱡ ᱥᱮᱨᱮᱧ ᱫᱚ ᱦᱩᱭᱩᱜ ᱜᱮᱭᱟ, ᱟᱯᱮ ᱥᱮᱱ ᱫᱚ ᱛᱟᱞᱦᱮ ᱚᱠᱟ ᱞᱮᱠᱟ ᱦᱩᱭᱩᱜᱼᱟ? ᱯᱩᱨᱟᱹ ᱫᱟᱥ ᱥᱟᱭ ᱵᱚᱸᱜᱟ ᱜᱮ ᱦᱩᱭᱩᱜᱼᱟ? ᱥᱮ ᱚᱱᱠᱟ ᱠᱤᱪᱷᱩ ᱫᱤᱱ ᱦᱩᱭᱩᱜᱼᱟ ᱛᱟᱯᱚᱨᱮ ᱟᱫᱚ ᱵᱟᱭ ᱦᱩᱭᱩᱜᱼᱟ᱾
ᱵᱟᱝ ᱜᱮ ᱫᱟᱸᱥᱟᱭ ᱢᱟᱱᱮ ᱫᱟᱸᱥᱟᱭ ᱵᱚᱸᱜᱟ ᱴᱟᱜ ᱫᱚ ᱢᱟᱱᱮ ᱯᱩᱨᱟᱹᱴᱟᱜ ᱜᱮ ᱦᱩᱭᱩᱜᱼᱟ ᱢᱟᱱᱮ ᱦᱤᱡᱩᱜ ᱜᱮᱭᱟ ᱠᱚ ᱮᱴᱟᱜ ᱟᱛᱳ ᱠᱚᱨᱮᱱ ᱟᱨ ᱱᱚᱸᱰᱮ ᱠᱷᱚᱱᱟᱜ ᱪᱟᱞᱟᱣ ᱦᱩᱭᱩᱜ ᱜᱮᱭᱟ ᱟᱨᱠᱤ᱾
ᱚ᱾
ᱦᱮᱸ᱾
ᱟᱞᱮ ᱥᱮᱱ ᱦᱚᱸ ᱚᱱᱠᱟ ᱜᱮ᱾ ᱛᱟᱞᱦᱮ ᱫᱟᱸᱥᱟᱭ ᱵᱚᱸᱜᱟ ᱨᱮᱱᱟᱜ ᱥᱟᱡᱽ ᱠᱚᱫᱚ ᱪᱮᱫ ᱞᱮᱠᱟ ᱦᱩᱭᱩᱜ ᱜᱮᱭᱟ ᱟᱯᱮ ᱥᱮᱱ ᱫᱚ ᱪᱮᱫ ᱞᱮᱠᱟ ᱥᱟᱡᱽ ᱵᱟᱡᱚ ᱠᱚ ᱮᱱᱛᱮ ᱮᱱᱮᱡ ᱥᱮᱨᱮᱧ ᱚᱠᱛᱚ? ᱟᱞᱮ ᱥᱮᱱ ᱫᱚ ᱡᱮᱢᱚᱱ ᱱᱤᱛ ᱱᱮᱛᱟᱨ ᱫᱚ ᱢᱟᱱᱮ ᱞᱟᱦᱟ ᱛᱮᱫᱚ ᱵᱟᱵᱟ ᱦᱚᱲ ᱠᱚᱫᱚ ᱟᱭᱳ ᱦᱚᱲ ᱠᱚ ᱥᱟᱡᱚᱜ ᱠᱟᱱ ᱛᱟᱦᱮᱸᱜ ᱠᱟᱱᱟ᱾ ᱱᱮᱛᱟᱨ ᱫᱚ ᱚᱱᱠᱟ ᱫᱚ ᱩᱱᱟᱹᱜ ᱫᱚ ᱵᱟᱭ ᱧᱮᱞᱚᱜ ᱠᱟᱱᱟ ᱛᱚ ᱟᱫᱚ ᱱᱮᱛᱟᱨ ᱫᱚ ᱚᱱᱠᱟ ᱫᱚ ᱵᱟᱝᱠᱚ ᱥᱮᱚᱡᱚᱜ ᱠᱟᱱᱟ ᱱᱮᱛᱟᱨ ᱫᱚ ᱥᱩᱫᱩ ᱚᱱᱮ ᱫᱷᱩᱛᱤᱜ ᱟᱠᱚ ᱥᱟᱶᱛᱮ ᱚᱱᱮ ᱵᱚᱦᱚᱜ ᱨᱮ ᱢᱟᱨᱟᱜ ᱯᱤᱧᱪᱤᱨ ᱞᱟᱜᱟᱭᱟᱠᱚ᱾ ᱤᱱᱟᱹ ᱠᱷᱟᱱ ᱜᱮ, ᱢᱟᱱᱮ ᱤᱱᱮᱛᱟᱨ ᱫᱚ ᱚᱱᱠᱟ ᱜᱮ ᱥᱟᱡᱚᱜ ᱠᱟᱱᱟ ᱠᱚ, ᱟᱯᱮ ᱥᱮᱱ ᱫᱚ?
ᱦᱮᱸ ᱟᱞᱮ ᱥᱮᱫ ᱫᱚ ᱢᱟᱱᱮ ᱪᱮᱫᱠᱟ ᱢᱟᱱᱮ ᱦᱮᱸ ᱢᱟᱱᱮ ᱠᱚᱲᱟ ᱜᱤᱫᱽᱨᱟᱹ ᱠᱚᱜᱮ ᱛᱚᱠᱚ ᱪᱟᱞᱟᱜᱼᱟ ᱠᱚᱲᱟ ᱜᱤᱫᱽᱨᱟᱹ ᱢᱟᱱᱮ ᱠᱩᱲᱤ ᱜᱤᱫᱽᱨᱟᱹ ᱢᱟᱱᱮ ᱜᱚᱜᱚ ᱦᱚᱲᱟᱜ ᱥᱟᱹᱲᱤ ᱠᱚ ᱵᱟᱸᱫᱮ ᱠᱟᱛᱮᱫ ᱤᱱᱠᱟᱹ ᱠᱟᱛᱮ ᱠᱚ ᱪᱟᱞᱟᱜ ᱜᱮᱭᱟ᱾ ᱢᱟᱱᱮ ᱠᱷᱩᱵ ᱠᱚᱢ ᱟᱨᱠᱤ ᱢᱟᱱᱮ ᱚᱱᱠᱟ ᱢᱟᱱᱮ ᱫᱷᱩᱛᱤ ᱠᱟ ᱛᱮᱫᱚ, ᱢᱟᱱᱮ ᱵᱤᱥᱤᱨ ᱵᱷᱟᱜᱽ ᱜᱮ ᱤᱱᱠᱟᱹ ᱠᱚ ᱪᱟᱞᱟᱜ ᱜᱮᱭᱟ ᱢᱟᱱᱮ ᱥᱟᱹᱲᱤ ᱠᱚ ᱵᱟᱸᱫᱮ ᱠᱟᱛᱮ ᱜᱮ᱾
ᱚ ᱦᱮᱸ ᱛᱚ ᱛᱟᱞᱦᱮ ᱟᱢᱟᱜ ᱠᱤ ᱚᱱᱠᱟ ᱠᱤᱪᱷᱩ ᱵᱟᱰᱟᱭ ᱢᱮᱱᱟᱜ ᱛᱟᱢᱟ ᱡᱮ ᱪᱮᱫᱟᱜ ᱚᱱᱠᱟ ᱢᱟᱱᱮ ᱵᱟᱵᱟ ᱦᱚᱲ ᱠᱚ ᱪᱮᱫᱟᱜ ᱟᱭᱳ ᱦᱚᱲᱟᱜ ᱥᱟᱡᱽ ᱠᱟᱛᱮᱜ ᱫᱟᱥᱟᱸᱭ ᱮᱱᱮᱡ ᱥᱮᱨᱮᱧ ᱠᱚ ᱥᱮᱱᱚᱜᱼᱟ ᱢᱮᱱᱛᱮ᱾
ᱵᱟᱲᱟᱭ ᱫᱩᱧ ᱵᱟᱲᱟᱭ ᱛᱟᱦᱮᱸ-ᱟ ᱠᱤᱱᱛᱩ ᱢᱟᱱᱮ ᱩᱱᱟᱹᱜᱴᱟ ᱫᱚ ᱵᱟᱹᱧ ᱞᱟᱹᱭ ᱫᱟᱲᱮᱭᱟᱢᱟ ᱴᱷᱤᱠ ᱜᱮᱭᱟ, ᱢᱟᱱᱮ ᱩᱸᱻ ᱞᱟᱹᱭ ᱞᱟᱹᱭᱟᱫᱤᱧ ᱛᱟᱦᱮᱸ-ᱟ ᱠᱚ ᱵᱟᱲᱟᱭ ᱛᱟᱦᱮᱸ ᱤᱧ ᱢᱟᱱᱮ ᱵᱷᱟᱜᱮ ᱞᱮᱠᱟ ᱜᱮ ᱵᱟᱲᱟᱭ ᱛᱟᱦᱮᱸ ᱤᱧ ᱴᱷᱤᱠ ᱜᱮᱭᱟ, ᱛᱟᱨᱯᱚᱨ ᱟᱫᱚ, ᱪᱮᱫ ᱦᱟᱸᱜ ᱦᱟᱯᱮ ᱧᱩᱛᱩᱢ ᱦᱤᱲᱤᱧ ᱠᱮᱫ ᱛᱟᱹᱭᱟᱹᱧ, ᱦᱩᱸᱻ ᱪᱮᱫ?
ᱟᱞᱮ ᱥᱮᱱ ᱫᱚ ᱡᱮᱢᱚᱱ ᱤᱧ ᱦᱩᱧ ᱟᱸᱡᱚᱢ ᱵᱟᱲᱟ ᱠᱟᱜᱼᱟ ᱢᱮᱱᱟᱠᱚ ᱪᱮᱛᱟ ᱥᱮᱫᱟᱭ ᱟᱵᱚ ᱥᱟᱱᱛᱟᱲ ᱨᱮᱱ ᱢᱤᱫᱴᱮᱱ ᱵᱚᱸᱜᱟ ᱵᱩᱨᱩ ᱛᱟᱦᱮᱸᱜ ᱠᱟᱱᱟᱭ ᱡᱟᱦᱟᱸᱭ ᱫᱚ ᱦᱩᱫᱩᱲ ᱫᱩᱨᱜᱟᱹ ᱧᱩᱛᱩᱢ ᱛᱮᱠᱚ ᱩᱯᱨᱩᱢᱮᱭᱟ, ᱛᱚ ᱩᱱᱤ ᱟ ᱫᱚ ᱚᱱᱮ ᱮᱴᱟᱜ ᱡᱟᱹᱛᱤ ᱨᱮᱱ ᱦᱚᱲ ᱠᱚ ᱤᱫᱤ ᱠᱮᱫᱮᱭᱟ ᱠᱚ ᱢᱟᱱᱮ ᱠᱩᱢᱵᱽᱲᱩ ᱤᱫᱤ ᱠᱮᱫᱮᱭᱟᱠᱚ, ᱛᱟᱦᱚᱞᱮ ᱩᱱᱤ ᱯᱟᱸᱡᱟ ᱧᱩᱛᱩᱢ ᱛᱮᱜᱮ ᱫᱟᱥᱟᱸᱭ ᱮᱱᱮᱡ ᱥᱮᱨᱮᱧ ᱫᱚᱠᱚ ᱩᱰᱩᱠᱚᱜᱼᱟ ᱢᱮᱱᱛᱮ, ᱟᱫᱚ ᱩᱱᱤ ᱫᱚ ᱟᱭᱳ ᱦᱚᱲ ᱡᱮᱦᱮᱛᱩ ᱛᱟᱦᱮᱸᱜ ᱠᱟᱱᱟᱭ ᱛᱟᱦᱚᱞᱮ ᱚᱱᱟᱛᱮ ᱵᱟᱵᱟ ᱦᱚᱲ ᱠᱚ ᱟᱭᱳ ᱦᱚᱲᱟᱜ ᱥᱟᱡᱽ ᱠᱟᱛᱮ ᱥᱮᱱᱚᱜ-ᱟ ᱠᱚ ᱟᱨ ᱛᱟ ᱢᱟᱱᱮ
ᱦᱮᱸ ᱦᱮᱸ ᱯᱟᱸᱡᱟᱭᱟᱠᱚ ᱦᱮᱸ ᱦᱮᱸ᱾ ᱤᱱᱠᱟᱹ ᱤᱱᱟᱹ ᱜᱮ ᱟᱨᱠᱤ᱾
ᱮᱱᱮᱡ ᱥᱮᱨᱮᱧ ᱞᱟᱹᱜᱤᱫ ᱟᱯᱮ ᱥᱮᱱ ᱫᱚ ᱪᱮᱫ ᱠᱚ? ᱠᱚ ᱵᱮ ᱢᱟᱱᱮ ᱪᱮᱫ ᱠᱚ ᱥᱟᱯ-ᱟᱯ ᱛᱟᱦᱮᱱᱟ ᱟᱞᱮ ᱥᱮᱱ ᱫᱚ ᱡᱮᱢᱚᱱ ᱠᱚᱨᱛᱟᱞ ᱛᱟᱦᱮᱱᱟ ᱵᱷᱩᱣᱟᱹᱝ ᱛᱟᱦᱮᱱᱟ ᱛᱟᱯᱚᱨᱮ ᱴᱟᱢᱟᱠ ᱛᱩᱢᱫᱟᱜ ᱛᱟᱦᱮᱱᱟ ᱥᱟᱶᱛᱮ ᱟᱨᱚ ᱢᱟᱱᱮ ᱚᱱᱮ ᱡᱷᱢᱚᱨ ᱠᱚᱠᱚ ᱢᱮᱛᱟᱜᱼᱟ ᱚᱱᱟ ᱠᱚ ᱛᱟᱦᱮᱱᱟ ᱟᱨᱚ ᱵᱮᱥ ᱚᱠᱚᱡ ᱟᱨᱚ ᱛᱟᱦᱮᱱ ᱜᱮᱭᱟ ᱟᱹᱰᱤ ᱠᱤᱪᱷᱩ᱾ ᱜᱮ ᱟᱭᱢᱟ ᱜᱟᱱ ᱜᱮ ᱟᱯᱮ ᱥᱮᱱ ᱫᱚ ᱛᱟᱦᱚᱞᱮ ᱪᱮᱫ ᱠᱚ ᱥᱟᱯ-ᱟᱯ ᱠᱚ ᱵᱮᱵᱚᱦᱟᱨ ᱟᱠᱚ ᱮᱱᱮᱡ ᱥᱮᱨᱮᱧ ᱚᱠᱛᱚ ᱫᱚ?
ᱟᱨ ᱟᱞᱮ ᱥᱮᱫ ᱫᱚ ᱮᱱᱮᱡ ᱥᱮᱨᱮᱧ ᱚᱠᱛᱚ ᱫᱚ ᱟᱨ ᱵᱷᱩᱣᱟᱹᱝ ᱠᱚ ᱵᱷᱩᱣᱟᱹᱝ ᱜᱮ ᱟᱨ ᱚᱱᱮ ᱴᱟᱢᱟᱠ ᱠᱚᱫᱚ ᱵᱟᱠᱚ ᱤᱫᱤ ᱜᱮᱭᱟ ᱴᱷᱤᱠ ᱜᱮᱭᱟ᱾ ᱟᱲ ᱚᱱᱮ, ᱟᱨ ᱚᱱᱮ ᱛᱷᱟᱹᱨᱤ ᱛᱷᱟᱹᱨᱤ ᱜᱮ, ᱛᱟᱹᱨᱤ ᱟᱨ ᱟᱱᱮ ᱡᱚᱢᱚᱨ ᱟᱨ
ᱦᱩᱸ᱾
ᱵᱷᱩᱣᱟᱹᱝ ᱜᱮ᱾
ᱚᱸ ᱛᱟᱦᱚᱞᱮ ᱟᱯᱮ ᱥᱮᱱ ᱫᱚ ᱚᱱᱮ ᱡᱮᱢᱚᱱ ᱡᱟᱦᱟᱸ ᱚᱱᱮ ᱦᱟᱱᱮ ᱢᱟᱫ ᱨᱮᱱᱟᱜ ᱵᱷᱩᱣᱟᱹᱝ ᱠᱚ ᱵᱮᱱᱟᱣᱟ ᱚᱱᱟ ᱠᱚᱫᱚ ᱵᱟᱭ ᱧᱮᱞᱚᱜ ᱜᱮᱭᱟ ᱟᱞᱮ ᱥᱮᱱ ᱫᱚ ᱡᱮᱢᱚᱱ ᱡᱟᱦᱟᱸᱭ ᱠᱚ ᱢᱟᱱᱮ ᱚᱱᱟ ᱦᱚᱛᱚᱫ ᱠᱚᱨᱮᱱᱟᱜ ᱢᱩᱲᱩᱫ ᱨᱮ ᱵᱷᱩᱣᱟᱹᱝ ᱫᱚ ᱦᱚᱛᱚᱫ ᱨᱮᱱᱟᱜ ᱦᱩᱭᱩᱜ-ᱟ ᱛᱚ ᱟᱫᱚ ᱡᱷᱚᱛᱚ ᱦᱚᱲᱟᱜ ᱫᱚ ᱦᱚᱛᱚᱫ ᱨᱮᱱᱟᱜ ᱫᱚ ᱵᱟᱝ ᱛᱟᱦᱮᱱ ᱛᱟᱠᱚ ᱜᱮᱭᱟ ᱡᱟᱦᱟᱸᱭ ᱠᱚ ᱟᱞᱮ ᱥᱮᱱ ᱫᱚ ᱵᱟᱝ ᱛᱟᱦᱮᱱ ᱛᱟ ᱠᱚᱣᱟ ᱩᱱᱠᱩ ᱫᱚ ᱟᱞᱮ ᱥᱮᱱ ᱫᱚ ᱚᱱᱮ ᱢᱟᱫ ᱨᱮᱱᱟᱜ ᱵᱷᱩᱣᱟᱹᱝ ᱠᱚ ᱵᱮᱱᱟᱣᱟ, ᱢᱟᱫ ᱨᱮᱱᱟᱜ ᱵᱟᱝᱠᱷᱟᱱ ᱫᱚ ᱡᱟᱦᱟᱸᱭᱟᱜ ᱴᱷᱤᱞᱤ ᱛᱟᱦᱮᱱᱟ ᱠᱷᱤᱞᱤ ᱨᱮᱱᱟᱜ
ᱦᱮᱸ ᱦᱮᱸ ᱦᱮᱸ᱾
ᱦᱮᱸ ᱟᱞᱮ ᱥᱮᱫ ᱫᱚ ᱚᱱᱮ ᱤᱭᱟᱹ ᱦᱚᱛᱚᱫ ᱨᱮᱱᱟᱜ ᱜᱮ ᱟᱨ ᱚᱱᱮ ᱴᱷᱤᱞᱤ ᱨᱮᱱᱟᱜ᱾ ᱟᱨ ᱢᱟᱫ ᱨᱮᱱᱟᱜ ᱫᱚ ᱩᱠᱩᱨ ᱚᱱᱠᱟ ᱫᱚ ᱵᱟᱝ ᱧᱮᱞ ᱦᱩᱭ ᱠᱟᱱᱟ ᱛᱚ᱾ ᱤᱱᱟᱹ ᱵᱟᱨᱭᱟ ᱜᱮᱭᱟ ᱟᱨᱠᱤ ᱚᱱᱟ ᱵᱟᱨᱭᱟ ᱨᱮᱱᱟᱜ ᱜᱮ ᱵᱷᱩᱣᱟᱹᱝ ᱫᱚ ᱧᱮᱞ ᱤᱧ ᱟᱨᱠᱤ ᱧᱮᱞ ᱟᱠᱟᱫᱟᱹᱧ᱾
ᱚ ᱦᱮᱸ ᱛᱚ᱾
ᱦᱳᱭ ᱛᱚ᱾
ᱛᱟᱦᱚᱞᱮ ᱢᱟᱱᱮ ᱥᱚᱦᱨᱟᱭ ᱨᱮᱫᱚ ᱛᱟᱦᱞᱮ ᱟᱯᱮ ᱥᱮᱫ ᱫᱚ ᱪᱮᱫᱠᱟ ᱢᱟᱱᱮ ᱰᱟᱝᱨᱤ ᱠᱚ ᱠᱷᱩᱱᱴᱟᱹᱣ ᱠᱚ ᱦᱩᱭᱩᱜ ᱜᱮᱭᱟ ᱥᱮ ᱵᱟᱝ ᱜᱮ?
ᱦᱮᱸ ᱟᱞᱮ ᱥᱮᱱ ᱦᱩᱭᱩᱜᱼᱟ ᱥᱚᱨᱦᱟᱭ ᱨᱮ ᱰᱟᱝᱨᱤ ᱠᱷᱩᱱᱴᱟᱹᱣ ᱟᱞᱮ ᱥᱮᱱ ᱫᱚ, ᱟᱞᱮ ᱫᱚ ᱯᱩᱨᱱᱤᱢᱟ ᱨᱮᱞᱮ ᱥᱚᱦᱨᱟᱭᱚᱜ ᱜᱮᱭᱟ ᱢᱟᱱᱮ ᱟᱹᱰᱤ ᱚ ᱟᱹᱰᱤ ᱱᱮᱛᱟᱨ ᱫᱚ ᱢᱟᱱᱮ ᱥᱟᱱᱟᱢ ᱜᱮ ᱫᱤᱥᱚᱢ ᱠᱷᱩᱱᱴᱟᱹᱣ ᱢᱮᱱᱫᱚ ᱚᱱᱮ ᱠᱟᱹᱞᱤ ᱯᱩᱡᱟᱹ ᱯᱚᱨᱮ ᱟᱢᱵᱟ ᱵᱟᱹᱥᱭᱟᱹ ᱯᱚ ᱵᱟᱨ ᱫᱤᱱ ᱯᱚᱨᱮ ᱠᱚ ᱥᱚᱨᱦᱟᱭᱚᱜᱼᱟ ᱡᱟᱦᱟᱸ ᱫᱤᱥᱚᱢ ᱠᱷᱩᱱᱴᱟᱹᱣ ᱠᱚ ᱢᱮᱛᱟᱜ ᱠᱟᱱᱟ, ᱟᱞᱮ ᱟᱫᱚ ᱩᱱ ᱫᱚ ᱵᱟᱝᱞᱮ ᱥᱚᱨᱦᱟᱭᱚᱜ ᱟᱞᱮ ᱫᱚ ᱦᱟᱱᱮ ᱯᱩᱨᱱᱤᱢᱟ ᱨᱮ ᱥᱚᱨᱦᱟᱭᱚᱜᱼᱟ ᱾ ᱛᱟᱦᱚᱞᱮ ᱟᱯᱮ ᱫᱚ ᱛᱟᱦᱚᱞᱮ ᱛᱤᱥ ᱯᱮ ᱥᱚᱨᱦᱟᱭᱚᱜ ᱜᱮᱭᱟ?
ᱜᱟᱹᱲᱤ ᱠᱚᱧ ᱡᱩᱛ ᱜᱮᱭᱟ ᱾ ᱟᱞᱮ ᱫᱚ ᱢᱟᱱᱮ ᱚᱱᱮ ᱠᱟᱹᱞᱤ ᱯᱩᱡᱟᱹ ᱯᱚᱨᱮ ᱫᱤᱱ ᱾
ᱠᱟᱹᱞᱤ ᱯᱩᱡᱟᱹ ᱵᱚᱨᱮ ᱫᱤᱱ ᱚ ᱦᱮᱸ ᱛᱚ ᱾
ᱦᱚᱭ ᱛᱚ ᱾ ᱟᱨ ᱚᱱᱮ ᱯᱩᱨᱱᱤᱢᱟ ᱫᱚ ᱟᱯᱮ ᱫᱚ ᱛᱟᱦᱚᱞᱮ ᱫᱩᱨᱩ ᱜᱮᱭᱟ ᱥᱮ ᱾ ᱢᱟᱱᱮ ᱠᱟᱹᱞᱤ ᱯᱩᱡᱟᱹ ᱯᱚᱨᱮ ᱛᱮᱜᱮ ᱥᱮ ᱾
ᱦᱮᱸ ᱠᱟᱹᱞᱤ ᱯᱩᱡᱟᱹ ᱯᱚᱨᱮ ᱛᱮᱜᱮ ᱠᱟᱹᱞᱤ ᱯᱩᱡᱟᱹ ᱯᱚᱨᱮ ᱢᱟᱱᱮ ᱚᱱᱮ ᱟᱢᱵᱟ ᱵᱟᱹᱥᱭᱟᱹ ᱨᱮ ᱾ ᱛᱚ ᱰᱟᱝᱨᱤ ᱠᱚ ᱡᱟᱜᱟᱣ ᱠᱚᱣᱟ ᱥᱮ, ᱡᱟᱦᱟᱸ ᱫᱤᱥᱚᱢ ᱠᱷᱩᱱᱴᱟᱹᱣ ᱵᱟᱠᱷᱨᱟ ᱛᱮ ᱾ ᱛᱟᱦᱚᱞᱮ ᱚᱱᱟ ᱯᱚᱨᱮ ᱡᱟᱦᱟᱸ ᱯᱩᱨᱱᱤᱢᱟ ᱥᱮᱴᱮᱨᱚᱜᱼᱟ ᱥᱮ, ᱢᱟᱱᱮ ᱥᱚᱨᱦᱟᱭ ᱵᱚᱸᱜᱟ ᱨᱮᱱᱟᱜ ᱟᱢᱵᱟ ᱵᱟᱹᱥᱭᱟᱹᱼᱼ ᱯᱩᱨᱱᱤᱢᱟ ᱨᱮ ᱟᱞᱮ ᱫᱚᱞᱮ ᱥᱚᱨᱦᱟᱭᱚᱜᱼᱟ ᱾ ᱢᱟᱱᱮ ᱤᱧ ᱯᱩᱨᱱᱤᱢᱟ ᱟᱞᱮ ᱥᱮᱱ ᱫᱚ ᱟᱹᱰᱤ ᱦᱚᱲ ᱜᱮ ᱚᱱᱠᱟ ᱢᱟᱱᱮ ᱫᱤᱥᱚᱢ ᱠᱷᱩᱱᱴᱟᱹ ᱨᱮᱫᱚ ᱩᱱᱟᱹᱜ ᱫᱚ ᱵᱟᱝᱠᱚ ᱥᱚᱨᱦᱟᱭᱚᱜ ᱜᱮᱭᱟ ᱾ ᱟᱞᱮ ᱥᱮᱱ ᱫᱚ ᱡᱟᱦᱟᱸ ᱠᱟᱹᱞᱤᱼᱼ ᱯᱩᱡᱟᱹ ᱯᱚᱨᱮ ᱟᱢᱮᱢ ᱢᱮᱱ ᱠᱮᱫᱮᱜᱼᱟ ᱟᱞᱮ ᱥᱮᱱ ᱫᱚ ᱚᱠᱚᱭ ᱫᱚ ᱚᱱᱟᱼᱼ ᱯᱚᱨᱮ ᱢᱚᱬᱮ ᱫᱤᱱ ᱯᱚᱨᱮ ᱠᱚ ᱥᱚᱨᱦᱟᱭᱚᱜ ᱟ ᱾ ᱚᱠᱚᱭ ᱛᱩᱨᱩᱭ ᱫᱤᱱ ᱯᱚᱨᱮ ᱚᱠᱚᱭ ᱫᱚ ᱯᱩᱨᱱᱤᱢᱟ ᱢᱤᱫ ᱫᱤᱱ ᱞᱟᱦᱟ ᱚᱠᱚᱭ ᱫᱚ ᱯᱩᱨᱱᱤᱢᱟᱼᱼ ᱨᱮᱜᱮ ᱟᱨ ᱵᱟᱝᱠᱷᱟᱱ ᱚᱠᱚᱭ ᱫᱚ ᱯᱩᱨᱱᱤᱢᱟ ᱯᱮ ᱫᱤᱱ ᱯᱩᱱ ᱫᱤᱱ ᱢᱟᱲᱟᱝ ᱠᱚ ᱥᱚᱨᱦᱟᱭᱚᱜᱼᱟ ᱾ ᱟᱯᱮ ᱥᱮᱱ ᱫᱚ ᱯᱩᱨᱱᱤᱢᱟ ᱥᱚᱨᱦᱟᱭ ᱫᱚ ᱵᱟᱝ ᱦᱩᱭᱩᱜ ᱜᱮᱭᱟ ᱯᱩᱨᱱᱤᱢᱟ ᱨᱮ ᱵᱟᱝᱠᱚ ᱥᱚᱨᱦᱟᱭᱚᱜᱼᱟ?
ᱦᱮᱸ ᱯᱩᱨᱱᱤᱢᱟ ᱨᱮᱠᱚ ᱥᱚᱦᱨᱟᱭᱚᱜ ᱜᱮᱭᱟ, ᱟᱞᱮ ᱫᱚ ᱚᱱᱮ ᱠᱟᱹᱞᱤ ᱯᱩᱡᱟᱹ ᱯᱚᱨᱮ ᱫᱤᱱ ᱜᱮᱞᱮ ᱥᱚᱦᱨᱟᱭᱚᱜᱼᱼ ᱜᱮᱭᱟ ᱾ ᱟᱨ ᱚᱱᱮ ᱫᱤᱥᱚᱢ ᱠᱷᱩᱱᱴᱟᱹᱣ ᱢᱮᱱᱟᱜ ᱟᱛᱚ ᱚᱱᱮ ᱫᱤᱥᱚᱢ ᱠᱷᱩᱱᱴᱟᱹᱣ ᱫᱚᱼᱼ ᱩᱸᱻ ᱯᱩᱨᱱᱤᱢᱟ ᱨᱮᱜᱮ ᱦᱩᱭᱩᱜ ᱜᱮᱭᱟ ᱛᱚ ᱾ ᱟᱞᱮ ᱱᱚᱣᱟ ᱥᱟᱭᱤᱰ ᱦᱩᱭᱩᱜ ᱟᱥᱮ ᱾ ᱚᱱᱟ ᱴᱟᱜ ᱫᱚ ᱯᱩᱨᱱᱤᱢᱟ ᱨᱮᱜᱮ ᱦᱩᱭᱩᱜᱼᱟ, ᱟᱞᱮᱭᱟᱜ ᱦᱩᱭᱩᱜᱼᱟ ᱾
ᱩᱸ ᱛᱤᱱᱟᱹᱜ ᱫᱤᱱ ᱯᱮ ᱢᱟᱱᱟᱣ ᱵᱟᱛᱟᱣ ᱜᱮᱭᱟ? ᱟᱞᱮ ᱥᱮᱱ ᱢᱟ ᱢᱚᱬᱮᱼᱼ ᱥᱤᱧ ᱢᱚᱬᱮ ᱧᱤᱫᱟᱹ ᱠᱚ ᱮᱱᱮᱡ ᱥᱮᱨᱮᱧᱟ ᱥᱚᱨᱦᱟᱭ ᱨᱮᱫᱚ ᱾
ᱚ ᱟᱞᱮ ᱥᱮᱫ ᱫᱚ ᱦᱚᱭᱼᱼ ᱟᱞᱮ ᱥᱮᱫ ᱫᱚ ᱢᱟᱱᱮ ᱩᱱᱟᱹᱜᱼᱼ ᱢᱟᱱᱮ ᱢᱚᱬᱮ ᱥᱤᱧ ᱢᱚᱬᱮ ᱧᱤᱫᱟᱹᱫᱚ ᱵᱟᱝᱠᱚ ᱮᱱᱮᱡᱼᱟ ᱟᱨᱠᱤ ᱢᱟᱱᱮ ᱚᱱᱮ ᱥᱚᱦᱨᱟᱭ ᱦᱤᱞᱳᱜ ᱜᱮ ᱡᱟᱦᱟᱸᱼᱼ ᱤᱱᱟᱹ ᱜᱮ ᱾ ᱟᱨ ᱚᱱᱮ ᱯᱮ ᱫᱤᱱ ᱠᱚ ᱢᱟᱱᱟᱣ ᱛᱚ ᱥᱮ ᱯᱮ ᱫᱤᱱ ᱾ ᱦᱮᱸ ᱾ ᱢᱟᱱᱮ ᱯᱳᱭᱞᱳ ᱦᱤᱞᱳᱜ ᱫᱚ ᱚᱱᱮ ᱰᱟᱝᱨᱤ ᱠᱚᱠᱚ ᱛᱩᱯᱩ ᱠᱮᱫ ᱠᱚᱣᱟ ᱯᱳᱭᱞᱳ ᱦᱤᱞᱳᱜ। ᱩᱱᱤ ᱦᱤᱞᱳᱜ ᱜᱮᱛᱚ ᱰᱟᱝᱨᱤ ᱠᱚᱠᱚ ᱡᱟᱜᱟᱣ ᱠᱚᱣᱟ ᱥᱮ ᱾
ᱦᱮᱸ ᱮᱱᱤ ᱦᱤᱞᱚᱜ ᱜᱮ ᱰᱟᱝᱨᱤ ᱫᱚᱠᱚ ᱡᱟᱜᱟᱣ ᱠᱚᱣᱟ।
ᱦᱳᱭ, ᱤᱱ ᱦᱤᱞᱚᱜ ᱠᱚ ᱡᱤᱨᱟᱹᱭᱮᱱᱟ, ᱵᱟᱨᱥᱤᱧ ᱠᱚ ᱡᱤᱨᱟᱹᱣ ᱠᱚᱣᱟ। ᱟᱨ ᱯᱮ ᱫᱤᱱ ᱨᱮᱫᱚ ᱚᱱᱮ ᱠᱷᱩᱱᱴᱟᱹᱣ, ᱠᱷᱩᱱᱴᱟᱹᱣ ᱠᱚᱣᱟ ᱠᱚ ᱾
ᱠᱷᱩᱱᱴᱟᱹᱣ ᱫᱚ ᱢᱟᱱᱮ ᱪᱮᱫ ᱞᱮᱠᱟ ᱦᱩᱭᱩᱜᱼᱟ? ᱟᱹᱰᱤ ᱥᱮᱫ ᱜᱤᱧ ᱟᱸᱡᱚᱢ ᱠᱟᱜᱼᱟ, ᱢᱮᱱᱟᱠᱚ ᱚᱠᱚᱭ ᱫᱚ ᱠᱩᱞᱦᱤ ᱨᱮᱠᱚ ᱠᱷᱩᱱᱴᱟᱹᱣᱟᱜᱼᱟ। ᱚᱠᱚᱭ ᱫᱚ ᱜᱚᱰᱟ ᱨᱮᱠᱚ ᱠᱷᱩᱱᱴᱟᱹᱜᱼᱟ, ᱟᱞᱮ ᱫᱚ ᱡᱮᱢᱚᱱ ᱟᱞᱮᱥᱱ ᱫᱚ ᱢᱚᱬᱮ ᱢᱟᱦᱟ ᱢᱟᱱᱟᱣ ᱟ ᱛᱚ, ᱢᱚᱬᱮ ᱢᱟᱦᱟ ᱼᱼ ᱡᱮᱢᱚᱱ ᱢᱟᱱᱮ ᱢᱤᱫ ᱫᱤᱱ ᱫᱚ ᱟᱞᱮ ᱥᱮᱱ ᱫᱚ ᱠᱩᱞᱦᱤ ᱨᱮᱠᱚ ᱠᱷᱩᱱᱴᱟᱹᱜᱼᱟ, ᱢᱟᱱᱮ ᱜᱚᱴᱟᱼᱼ ᱠᱩᱞᱦᱤ ᱩᱱ ᱦᱤᱞᱳ ᱫᱚ ᱠᱷᱩᱱᱴᱟᱹᱣ ᱠᱚᱣᱟ ᱠᱚ ᱥᱮ। ᱟᱨ ᱛᱟᱨᱯᱚᱨᱮ ᱼᱼ ᱫᱤᱱ ᱫᱚ ᱢᱟᱱᱮ ᱢᱩᱪᱟᱹᱫ ᱢᱟᱦᱟ ᱡᱮ ᱦᱤᱞᱳᱜ ᱾ ᱟᱞᱮ ᱥᱮᱱ ᱫᱚ ᱡᱟᱞᱮ ᱢᱟᱦᱟ ᱠᱚ ᱢᱮᱛᱟᱜᱼᱟ, ᱩᱱ ᱢᱟᱱᱮ ᱢᱚᱬᱮ ᱢᱟᱦᱟ ᱨᱮ ᱼᱼ ᱩᱱ ᱦᱤᱞᱚᱜ ᱫᱚ ᱟᱞᱮ ᱫᱚ ᱜᱚᱰᱟ ᱨᱮᱞᱮ ᱠᱷᱩᱱᱴᱟᱹᱣ ᱠᱚᱣᱟ। ᱢᱮᱱᱛᱮ ᱜᱚᱰᱟ ᱨᱮ ᱥᱟᱱᱟᱢ ᱦᱚᱲ ᱜᱮ ᱰᱟᱝᱨᱤ ᱠᱚ ᱡᱟᱦᱟᱸᱭ ᱠᱚᱨᱮᱱ ᱠᱷᱩᱱᱴᱟᱹᱣ ᱠᱚ ᱛᱟᱦᱮᱱ ᱛᱟᱠᱚᱼᱼ ᱠᱚ ᱚᱱᱠᱟ, ᱩᱱᱠᱩ ᱥᱟᱱᱟᱢ ᱦᱚᱲ ᱜᱮᱠᱚ ᱟᱹᱜᱩ ᱼᱼ ᱠᱚᱣᱟ। ᱟᱨ ᱩᱱ ᱦᱤᱞᱳᱜ ᱫᱚ ᱢᱟᱱᱮ ᱜᱚᱰᱟ ᱨᱮᱜᱮ ᱠᱷᱩᱱᱴᱟᱹᱣ ᱦᱩᱭᱩᱜᱼᱟ ᱟᱨ ᱜᱚᱰᱟ ᱨᱮᱜᱮ ᱮᱱᱮᱡ ᱥᱮᱨᱮᱧ ᱠᱚ ᱦᱩᱭᱩᱜᱼᱟ। ᱢᱟᱱᱮ ᱢᱤᱫ ᱫᱤᱱᱛᱮ ᱜᱚᱰᱟ ᱼᱼ ᱜᱚᱰᱟ ᱨᱮᱜᱮ ᱠᱚ ᱮᱱᱮᱡ ᱥᱮᱨᱮᱧᱟ, ᱟᱨ ᱠᱩᱞᱦᱤ ᱠᱷᱩᱱᱴᱟᱹᱣ ᱦᱤᱞᱳᱜ ᱫᱚ ᱢᱟᱱᱮ ᱜᱚᱴᱟ ᱠᱩᱞᱦᱤ ᱩᱱ ᱦᱤᱞᱚᱜ ᱫᱚ ᱮᱱᱮᱡ ᱥᱮᱨᱮᱧ ᱟᱠᱚ। ᱟᱨ ᱠᱩᱞᱦᱤ ᱨᱮᱜᱮ ᱠᱷᱩᱱᱴᱟᱹᱣ ᱦᱩᱭᱩᱜᱼᱟ। ᱟᱯᱮ ᱥᱮᱱ ᱫᱚ ᱛᱟᱞᱦᱮ ᱪᱮᱫ ᱞᱮᱠᱟ?
ᱟᱞᱮᱥᱮᱫ ᱫᱚ ᱢᱟᱱᱮ ᱚᱱᱟ ᱞᱮᱠᱟᱧ ᱢᱮᱛᱟᱢᱟ ᱟᱯᱮ ᱥᱮᱫ ᱫᱚ ᱢᱟᱱᱮ ᱠᱩᱞᱦᱤ ᱠᱩᱞᱦᱤ ᱛᱮᱫᱚ ᱵᱟᱝᱠᱚ ᱠᱷᱩᱱᱴᱟᱹᱣ ᱼᱼ ᱠᱚᱣᱟ ᱛᱚ। ᱟᱞᱮ ᱥᱮᱫ ᱫᱚ ᱢᱟᱱᱮ ᱼᱼ ᱢᱟᱱᱮ ᱚᱱᱮ ᱢᱩᱪᱟᱹᱫ ᱦᱤᱞᱳᱜ ᱜᱮ, ᱢᱟᱱᱮ ᱡᱷᱚᱛᱚ ᱦᱚᱲ ᱨᱮᱱ ᱜᱮ ᱢᱟᱱᱮ ᱤᱫᱤ ᱠᱚᱣᱟ ᱠᱚ ᱥᱮ ᱢᱟᱱᱮ ᱡᱷᱚᱛᱚ ᱦᱚᱲ ᱨᱮᱱ ᱜᱮ ᱚᱱᱮ ᱢᱩᱪᱟᱹᱫ ᱦᱤᱞᱳᱜ ᱼᱼ ᱜᱮ ᱚᱱᱮ ᱜᱚᱰᱟ ᱨᱮᱠᱚ ᱤᱫᱤ ᱠᱚᱣᱟ। ᱟᱨ ᱩᱱᱤ ᱩᱱ ᱦᱤᱞᱚᱜ ᱼᱼ ᱜᱮ ᱢᱟᱱᱮ ᱠᱷᱩᱱᱴᱟᱹᱣ। ᱟᱨ ᱚᱱᱟ ᱚᱱᱟ ᱢᱟᱱᱮ ᱢᱤᱜ ᱧᱤᱫᱟᱹ ᱼᱼ ᱮᱱᱮᱡ ᱟᱸᱜᱟᱭᱟᱠᱚ, ᱵᱟᱥ ᱟᱫᱚ ᱤᱱᱠᱟᱹ ᱠᱟᱛᱮ ᱜᱮ ᱪᱟᱵᱟᱜᱼᱟ ᱟᱨᱠᱤ
ᱚᱦ
ᱚᱱᱟ ᱯᱮ ᱫᱤᱱ ᱛᱚ? ᱯᱮ ᱫᱤᱱ ᱚᱝᱠᱟ। ᱟᱨ ᱞᱮᱭᱟᱠᱚ ᱡᱮ ᱢᱚᱬᱮ ᱢᱟᱦᱟ, ᱟᱫᱚ ᱼᱼ ᱱᱚᱛᱮ ᱫᱚ ᱢᱚᱲᱮ ᱢᱟᱦᱟ ᱫᱚ ᱵᱟᱝ।
ᱦᱮᱸ ᱵᱟᱠᱷᱟᱡ ᱟᱞᱮ ᱥᱮᱱ ᱫᱚ ᱢᱮᱱᱟ ᱠᱚ ᱥᱚᱨᱦᱟᱭ ᱫᱚ ᱦᱟᱹᱛᱤ ᱞᱮᱠᱟᱱ ᱯᱚᱨᱚᱵᱽ ᱠᱟᱱᱟ। ᱵᱚᱪᱷᱚᱨ ᱨᱮ ᱢᱤᱫ ᱫᱷᱟᱣ ᱜᱮ ᱦᱤᱡ ᱼᱼ ᱦᱤᱡᱩᱜᱼᱟ ᱛᱚ ᱵᱟᱢ ᱨᱟᱹᱥᱠᱟᱹ ᱨᱚᱢᱚᱡᱽ ᱞᱮᱠᱷᱟᱡ ᱼᱼ ᱛᱚ ᱵᱮᱥ ᱢᱟ ᱵᱟᱭ ᱵᱩᱡᱷᱟᱹᱜ ᱜᱮ। ᱚᱱᱟᱛᱮ ᱟᱞᱮ ᱥᱮᱱ ᱫᱚ ᱢᱚᱬᱮ ᱢᱟᱦᱟ ᱜᱮ ᱠᱚ ᱼᱼ
ᱦᱮᱸᱛᱚᱧ ᱟᱸᱡᱚᱢ ᱵᱟᱲᱟ ᱠᱟᱹᱫᱟᱹᱧ, ᱢᱟᱱᱮ ᱥᱮᱨᱚᱠᱚᱢ ᱜᱮ ᱦᱩᱭᱩᱜ ᱜᱮᱭᱟ। ᱢᱟᱱᱮ ᱟᱹᱰᱤ ᱡᱟᱠ ᱡᱚᱢᱚᱠ ᱜᱮ ᱟᱨ ᱠᱤ।
ᱦᱮᱸ
ᱢᱟᱱᱮ ᱟᱞᱮ ᱟᱞᱮ ᱫᱚ ᱢᱟᱱᱮ ᱚᱱᱮ, ᱡᱮ ᱦᱤᱞᱳᱜ ᱼᱼ ᱠᱷᱩᱱᱴᱟᱹᱣ ᱩᱱ ᱦᱤᱞᱳᱜ ᱜᱮ ᱟᱨᱠᱤ। ᱢᱟᱱᱮ ᱟᱹᱰᱤ ᱫᱟᱢ